ᱡᱚᱦᱟᱨ ᱜᱮ᱾
ᱦᱩᱸᱻ ᱜᱚᱝᱠᱮ ᱡᱚᱦᱟᱨ ᱜᱮ᱾
ᱟᱸᱡᱚᱢᱚᱜ ᱠᱟᱱᱟ ᱨᱚᱲ? ᱦᱮᱸ ᱡᱚᱦᱟᱨ᱾
ᱦᱮᱸ ᱟᱸᱡᱚᱢᱚᱜ ᱠᱟᱱᱟ᱾
ᱦᱮᱸ ᱟᱨ ᱪᱮᱫ ᱞᱮᱠᱟ ᱢᱮᱱᱟᱢᱟ
ᱟᱨ ᱱᱤᱛᱚᱜ ᱫᱚ ᱱᱟᱯᱟᱭ ᱵᱟᱲᱟ ᱜᱮ
ᱟᱪᱪᱷᱟ
ᱟᱯᱮ ᱜᱮ ᱪᱮᱫ ᱞᱮᱠᱟ?
ᱟᱞᱮ ᱦᱚᱸ ᱱᱟᱯᱟᱭ ᱵᱟᱲᱟᱜ ᱜᱮ᱾ ᱚᱱᱛᱮ ᱫᱟᱜ ᱡᱟᱹᱲᱤ ᱠᱚ ᱥᱟᱶᱛᱮ ᱱᱤᱛᱚᱜ ᱡᱟᱦᱟᱸ ᱥᱤᱛᱳᱝ ᱤᱱᱠᱟᱹ ᱦᱮᱸ ᱱᱚᱛᱮ ᱫᱚ ᱟᱹᱰᱤ ᱥᱤᱛᱩᱝ ᱠᱟᱱᱟ᱾ ᱟᱨ ᱟᱥᱚᱞ ᱨᱮ ᱵᱟᱡᱟᱨ ᱨᱮᱭᱟᱜ ᱡᱟᱦᱟᱸ ᱦᱚᱭ ᱦᱤᱸᱥᱤᱫ ᱱᱤᱛᱚᱜ ᱵᱟᱝ ᱴᱷᱤᱠ ᱟ ᱾ ᱚᱱᱟ ᱠᱷᱚᱱ ᱫᱚ ᱟᱹᱛᱩ ᱚᱲᱟᱜ ᱥᱮᱫ ᱜᱮ ᱩᱭᱦᱟᱹᱨᱚᱜ ᱠᱟᱱᱟ᱾
ᱦᱮᱸ ᱟᱛᱳ ᱚᱲᱟᱜ ᱥᱮᱡ ᱫᱚ ᱱᱤᱛᱚᱜ ᱤᱧ ᱫᱚ ᱟᱛᱳ ᱚᱲᱟᱜ ᱨᱮᱜᱮ ᱢᱤᱱᱟᱹᱧᱟ ᱢᱮᱱᱠᱷᱟᱱ ᱠᱟᱹᱴᱤᱡ ᱠᱟᱴᱤᱡ ᱫᱚ ᱱᱟᱯᱟᱭ ᱵᱟᱲᱟ ᱜᱮ ᱢᱮᱱᱟᱜ ᱞᱮᱭᱟ
ᱦᱳᱭ ᱚᱱᱛᱮ ᱨᱮ ᱫᱚ ᱫᱟᱨᱮ ᱱᱟᱲᱤ ᱠᱚ ᱢᱮᱱᱟᱜᱼᱟᱥᱮ
ᱦᱮᱸ ᱫᱟᱨᱮ ᱱᱟᱹᱲᱤ ᱠᱚ ᱢᱮᱱᱟᱜᱼᱟ ᱦᱚᱭ ᱠᱚᱦᱚᱸ ᱢᱚᱡᱽ ᱜᱮ ᱚᱲᱟᱜ ᱨᱮ ᱡᱩᱫᱤ ᱵᱮᱥ ᱵᱟᱝ ᱟᱹᱭᱠᱟᱹᱜ ᱠᱷᱟᱱ ᱠᱟᱹᱴᱤᱡ ᱵᱟᱨᱦᱮ ᱵᱟᱦᱨᱮ ᱥᱮᱜ ᱳᱰᱳᱚᱠᱚᱜ ᱦᱩᱭᱩᱜ ᱠᱟᱱᱟ ᱫᱟᱨᱮ ᱩᱢᱩᱞ ᱠᱚᱨᱮ ᱱᱤᱛᱚᱜ ᱥᱚᱢᱚᱭ ᱫᱚ ᱠᱟᱹᱢᱤ ᱠᱚᱦᱚᱸ ᱚᱱᱠᱟ ᱫᱚ ᱵᱟᱹᱱᱩᱜᱼᱟ᱾
ᱦᱩᱸ ᱡᱟ ᱦᱩᱭᱱᱟ ᱥᱮᱛᱟᱜ ᱯᱳᱨ ᱜᱮ ᱠᱟᱹᱢᱤ ᱫᱚ
ᱦᱳᱭ ᱦᱩᱸ
ᱮᱨ ᱟᱯᱷᱚᱨ ᱠᱟᱹᱢᱤ ᱠᱚ ᱥᱮᱛᱟᱜ ᱯᱳᱨ ᱜᱮ ᱠᱟᱹᱢᱤ ᱠᱟᱛᱮ ᱟᱫᱚ ᱱᱤᱛ ᱫᱚ ᱠᱟᱹᱴᱤᱡ ᱫᱟ᱾
ᱚ
ᱦᱩᱸ ᱱᱚᱛᱮ ᱫᱚ ᱢᱟᱱᱮ ᱵᱟᱡᱟᱨ ᱨᱮᱫᱚ ᱪᱮᱫ ᱮᱢ ᱞᱟᱹᱭᱟ ᱥᱮᱛᱟᱜ ᱠᱷᱚᱱ ᱟᱹᱭᱩᱵ ᱦᱟᱹᱵᱤᱡ ᱠᱷᱟᱹᱞᱤ ᱚᱲᱟᱜ ᱟᱨ ᱚᱲᱟᱜ ᱨᱮᱜᱮ ᱛᱟᱦᱮᱱ ᱢᱮ ᱵᱟᱨᱦᱮ ᱥᱮᱫ ᱩᱰᱩᱠᱚᱜ ᱡᱟᱦᱟᱱᱟᱜ ᱦᱮ ᱦᱮ ᱟᱪᱪᱷᱟ
ᱦᱩᱸ
ᱦᱩᱸ ᱟᱫᱚ ᱱᱚᱛᱮ ᱫᱚ ᱵᱟᱡᱟᱨ ᱨᱮ ᱪᱤᱠᱟᱹᱜ ᱠᱟᱱᱟ ᱥᱮᱛᱟᱜ ᱠᱷᱚᱱ ᱟᱹᱭᱩᱵ ᱦᱟᱹᱵᱤᱡ ᱢᱟᱱᱮ ᱚᱲᱟᱜ ᱟᱨ ᱚᱲᱟᱜ ᱨᱮᱜᱮ ᱛᱟᱦᱮᱱ ᱦᱩᱭᱩᱜᱼᱟ ᱵᱟᱨᱦᱮ ᱥᱮᱫ ᱩᱰᱩᱠᱚᱜ ᱨᱮᱱᱟᱜ ᱡᱟᱦᱟᱱᱟᱜ ᱚᱯᱷᱥᱮᱱ ᱜᱮ ᱵᱟᱹᱱᱩᱜ-ᱟ᱾ ᱦᱮᱞᱳ ᱟᱸᱡᱚ ᱢᱚᱜ ᱠᱟᱱᱟ ᱵᱚᱭᱦᱟ ᱨᱚᱲ᱾ ᱦᱮᱞᱳ ᱵᱚᱭᱦᱟᱢ ᱟᱸᱡᱚᱢ ᱫᱟᱢ᱾ ᱦᱮᱞᱳ ᱤᱧ ᱫᱚ ᱵᱟᱹᱧ ᱟᱸᱡᱚ ᱢᱮᱫ ᱛᱟᱢᱟ ᱨᱚᱲ ᱦᱮᱞᱳ ᱟᱫᱚ ᱱᱚᱦ-ᱚᱱ ᱠᱟ ᱱᱮᱛᱟᱨ ᱫᱚ ᱤᱱᱴᱟᱨᱱᱮᱴ ᱨᱮᱱᱟᱜ ᱦᱚ ᱥᱚᱢᱚᱥᱥᱟ ᱧᱮᱞᱚᱜ ᱠᱟᱱ ᱜᱮᱭᱟ᱾ ᱢᱟᱱᱮ ᱤᱱᱴᱟᱨᱱᱮᱴ ᱱᱤᱝ ᱠᱟᱹ ᱢᱟᱡᱷᱮ ᱢᱟᱡᱷᱮ ᱫᱚ ᱱᱤᱱᱟᱹᱜ